ᱦᱮᱞᱳᱻᱦᱮᱞᱳ᱾
ᱦᱮᱞᱳ, ᱦᱮᱸ᱾
ᱟᱸᱡᱚᱢᱚᱜ ᱠᱟᱱᱟ? ᱦᱮᱸᱻᱦᱮᱸᱻᱟᱸᱡᱚᱢᱚᱜ ᱠᱟᱱᱟ ᱾
ᱡᱟᱭᱦᱳᱠ
ᱡᱚᱸᱦᱟᱨ ᱜᱮ ᱜᱚᱝᱠᱮ᱾
ᱦᱮᱸ ᱡᱚᱸᱦᱟᱨ ᱜᱮ᱾
ᱛᱟᱨᱯᱚᱨ ᱪᱮᱜ ᱞᱮᱠᱟ ᱢᱮᱱᱟᱜ ᱢᱮᱭᱟ?
ᱦᱮᱞᱳ᱾
ᱦᱮᱞᱳ᱾
ᱱᱤᱭᱟᱹ ᱜᱷᱟᱹᱲᱤᱡ ᱫᱚ
ᱟᱸᱡᱚᱢᱚᱜ ᱠᱟᱱᱟ ᱥᱮ ᱵᱟᱝ?
ᱦᱮᱸ ᱱᱤᱛᱚᱜ ᱟᱸᱡᱚᱢᱚᱜ ᱠᱟᱱᱟ ᱜᱮᱫ ᱜᱮᱫ ᱟᱸᱡᱚᱢᱚᱜ ᱠᱟᱱ ᱛᱟᱦᱮᱸᱡ
ᱩᱷ! ᱱᱟᱥᱮ ᱱᱟᱹᱜ ᱱᱮᱴᱣᱟᱨᱠ ᱯᱨᱚᱵᱞᱮᱢ ᱮᱫᱟ ᱚᱱᱟᱛᱮ ᱵᱟᱦᱨᱮ ᱥᱮᱫ ᱤᱧ ᱳᱰᱳᱝᱚᱜ ᱠᱟᱱᱟ
ᱚ ᱟᱪᱪᱷᱟ
ᱛᱟᱨᱯᱚᱨ ᱠᱷᱚᱵᱚᱨ ᱠᱚ ᱞᱟᱹᱭ ᱛᱟᱞᱟᱝ ᱢᱮ ᱞᱟᱹᱭᱫᱟᱹᱧ ᱠᱷᱚᱵᱚᱨ ᱠᱚ ᱞᱟᱹᱭ ᱛᱟᱞᱟᱝ ᱢᱮ
ᱦᱮᱸ ᱦᱮᱸ ᱞᱟᱹᱭᱮᱜᱼᱟ ᱱᱤᱭᱟᱹ ᱫᱷᱟᱹᱵᱤᱡ ᱫᱚ ᱤᱧ ᱱᱟᱯᱟᱭ ᱜᱮ ᱦᱤᱱᱟᱹᱧᱟ ᱱᱤᱛᱚᱝ ᱫᱚ ᱛᱟᱯᱚᱨᱮ ᱯᱚᱨᱮᱛᱮ ᱪᱮᱫ ᱤᱭᱟᱹ ᱵᱟᱝ ᱞᱟᱹᱭ ᱜᱟᱱᱚᱜᱼᱟ ᱛᱟᱯᱚᱨᱮ ᱪᱮᱫ ᱠᱟᱡ ᱠᱚᱢ ᱪᱤᱠᱟᱹᱭᱮᱫᱟ
ᱦᱮᱸ ᱠᱟᱡ ᱠᱚᱫᱚ ᱪᱮᱫ ᱦᱚᱸ ᱵᱟᱝ ᱱᱚᱜᱼᱚᱭ ᱠᱷᱚᱥᱞᱟ ᱠᱚᱦᱚᱸ ᱵᱤᱞᱤᱭ ᱟᱠᱟᱱᱟ ᱛᱟᱨᱯᱚᱨ ᱠᱷᱚᱥᱞᱟ ᱠᱚᱦᱚᱸ ᱠᱚᱴᱟ ᱦᱩᱭᱩᱜ ᱠᱟᱱᱟ ᱤᱨ ᱥᱟᱢᱴᱟᱣ ᱠᱟᱛᱮᱜ ᱚᱲᱟᱜ ᱠᱚᱨᱮ ᱜᱮ
ᱛᱟᱦᱚᱞᱮ
ᱤᱧ ᱦᱚᱸ ᱛᱮᱸᱦᱮᱧ ᱫᱚ ᱯᱮᱲᱟ ᱚᱸᱲᱟᱜ ᱥᱮᱱᱤᱧ ᱦᱮᱡ ᱟᱠᱟᱱᱟ
ᱚ ᱟᱪᱪᱷᱟ ᱟᱪᱪᱷᱟ ᱡᱟᱭᱦᱳᱠ ᱱᱚᱣᱟ ᱫᱚ ᱵᱷᱟᱹᱜᱤ ᱱᱟᱯᱟᱭ ᱠᱟᱱ ᱜᱮᱭᱟ ᱱᱚᱣᱟ ᱠᱚ ᱛᱟᱞᱟ ᱛᱮᱫᱚ ᱠᱟᱹᱢᱤ ᱠᱚᱦᱚᱸ ᱟᱹᱰᱤ ᱪᱮᱦᱨᱟ ᱩᱥᱟᱹᱨᱟᱜ ᱠᱟᱱ ᱜᱮᱭᱟ ᱯᱮᱲᱟ ᱚᱲᱟᱜ ᱮᱢ ᱪᱟᱞᱟᱜ ᱟᱨ ᱡᱟᱦᱟᱸ ᱚᱲᱟᱜ ᱜᱮᱢ ᱪᱟᱞᱟᱜ ᱱᱩᱭ ᱠᱟᱹᱢᱤ ᱚᱠᱛᱚ ᱨᱮ ᱠᱚᱨᱟᱣ ᱞᱮᱠᱷᱟᱱ ᱜᱮ ᱱᱟᱯᱟᱭᱚᱜᱼᱟ ᱟᱨᱠᱤ ᱦᱟᱹᱜ
ᱦᱮᱸ
ᱱᱟᱥᱮᱱᱟᱜ ᱚᱠᱛᱚ ᱮᱢ ᱠᱟᱛᱮ᱾ ᱦᱮᱸ
ᱟᱫᱚ ᱟᱯᱮ ᱥᱮᱫ ᱪᱮᱫ ᱞᱮᱠᱟ ᱦᱚᱭ ᱦᱤᱸᱥᱤᱫ ᱫᱟᱜ ᱡᱟᱹᱲᱤ ᱪᱮᱫ ᱞᱮᱠᱟ‍?
ᱦᱮᱸ ᱢᱚᱴᱟ ᱢᱩᱴᱤ ᱛᱮᱦᱮᱱ ᱫᱚ ᱥᱮᱛᱟᱜ ᱠᱷᱚᱱᱟᱜ ᱧᱮᱞ ᱧᱟᱢᱚᱜᱼᱚᱜ ᱠᱟᱱ ᱜᱮ ᱛᱟᱦᱮᱫ ᱟᱛᱚ ᱡᱮ ᱫᱟᱜ ᱫᱟᱜ ᱫᱟᱜ ᱨᱤᱢᱤᱞ
ᱦᱮᱸ
ᱛᱚ ᱫᱚᱢᱮᱠᱴᱟ ᱫᱚ ᱵᱟᱭ ᱫᱟᱜ ᱞᱮᱫᱟ ᱱᱚᱛᱮ ᱫᱚ ᱦᱟᱱᱮ ᱱᱟᱹᱭ ᱯᱟᱨᱚᱢ ᱦᱟᱱᱟ ᱫᱷᱟᱨᱮ ᱠᱚ ᱞᱟᱹᱭ ᱮᱫᱟᱠᱚ ᱫᱚᱢᱮ ᱡᱳᱨᱮ ᱫᱟᱜ ᱟᱠᱟᱫᱼᱟ
ᱱᱚᱛᱮ ᱦᱚᱸ ᱥᱮᱛᱟᱜ ᱠᱷᱚᱱᱜᱮ ᱨᱤᱢᱤᱞ ᱫᱚᱭ ᱨᱤᱢᱤᱞ ᱟᱠᱟᱫ ᱛᱟᱦᱮᱱᱟ ᱟᱫᱚ ᱫᱟᱜ ᱦᱚᱸ ᱚᱱᱠᱟ ᱠᱟᱹᱴᱤᱡ ᱠᱟᱹᱴᱤᱡ ᱫᱟᱜ ᱠᱮᱫᱟ ᱫᱷᱩᱲᱤ ᱞᱚᱦᱚᱫ ᱞᱮᱠᱟ᱾ ᱟᱨ ᱱᱤᱛᱳᱝ ᱫᱚᱭ ᱯᱷᱟᱸᱠ ᱟᱠᱟᱫᱟ᱾
ᱟᱪᱪᱷᱟ ᱟᱪᱷᱟ, ᱦᱮᱸ ᱱᱚᱛᱮ ᱱᱤᱭᱟᱹ ᱜᱷᱟᱹᱲᱤᱡ ᱫᱚ ᱯᱷᱟᱸᱠ ᱠᱟᱜ ᱨᱮᱦᱚᱸᱭ ᱫᱟᱜ ᱫᱚ ᱵᱟᱝ ᱧᱩᱨᱚᱜ ᱠᱟᱱ ᱨᱮᱦᱚ ᱤᱯᱤᱞ ᱠᱚᱠᱚ ᱧᱮᱞᱚᱜ ᱠᱟᱱᱟ ᱢᱤᱫ ᱵᱟᱨ᱾
ᱦᱮ᱾
ᱦᱮᱸ ᱡᱚᱛᱚ ᱥᱚᱢᱚᱭ
ᱛᱟᱨᱯᱚᱨ ᱪᱟᱨᱟ ᱠᱚᱫᱚ ᱯᱮ ᱮᱢ ᱵᱟᱲᱟ ᱠᱮᱫᱟ?
ᱦᱮᱸ ᱪᱟᱨᱟ ᱫᱚ ᱦᱩᱭ ᱟᱠᱟᱱ ᱜᱮᱭᱟ ᱠᱟᱱᱟ ᱫᱚᱢᱮ ᱦᱚᱸ ᱢᱟᱲᱟᱝ ᱠᱚᱦᱚᱸ ᱵᱟᱝ ᱜᱟᱱᱚᱜᱼᱟ ᱛᱚ᱾ ᱠᱟᱨᱚᱱ ᱫᱚ ᱦᱟᱲᱟᱢ ᱚᱜ ᱠᱟᱱᱟ ᱠᱚ
ᱦᱮᱸ ᱦᱮᱸ᱾
ᱛᱟᱦᱞᱮ ᱦᱩᱸ᱾
ᱠᱤᱨᱤᱧ ᱪᱟᱨᱟ᱾
ᱮᱠᱵᱟᱨᱮ ᱛᱟᱯᱚᱨᱮ ᱟᱪᱷᱲᱟ ᱜᱮ ᱵᱷᱟᱹᱜᱤᱭᱟ ᱱᱚᱣᱟ ᱵᱟᱹᱛᱟᱹᱲᱤ ᱛᱚᱞᱟ ᱫᱚ, ᱵᱷᱟᱜᱮᱭᱟ ᱮᱠᱪᱩᱭᱮᱞᱤ ᱞᱟᱹᱭ ᱟᱠᱚ ᱵᱟᱹᱛᱲᱤ ᱛᱚᱞᱟ ᱨᱮᱫᱚ ᱩᱱᱟᱹᱜ ᱨᱚᱜᱽᱼᱼ ᱵᱟᱝ ᱦᱩᱭᱩᱜᱼᱟ, ᱛᱤᱡᱩ ᱠᱚ ᱩᱱᱟᱹᱜ ᱞᱚᱜᱚᱱ ᱵᱟᱠᱚ ᱞᱟᱜᱟᱜᱼᱟ, ᱟᱨ ᱟᱪᱷᱲᱟ ᱚᱱᱟ ᱨᱮᱫᱚ ᱞᱟᱹᱭᱟᱠᱚ ᱟᱹᱰᱤ ᱞᱚᱜᱚᱱ ᱠᱚ ᱞᱟᱜᱟᱜᱼᱟ᱾
ᱛᱤᱡᱩ ᱟᱞᱮ ᱦᱚ ᱵᱟᱹᱭᱦᱟᱹᱲ ᱠᱚᱞᱮ
ᱦᱟᱸ᱾
ᱟᱨ ᱱᱚᱣᱟ ᱫᱚ ᱥᱟᱸᱜᱮ ᱫᱤᱱ ᱨᱮᱱᱟᱜ ᱮᱠᱵᱟᱨᱮ ᱯᱩᱨᱟᱹ ᱦᱟᱨᱟ ᱯᱟᱠᱚᱴ ᱤᱫᱤᱜᱼᱟ ᱾
ᱦᱮᱸ ᱾
ᱟᱫᱚ ᱚᱱᱟ ᱠᱷᱟᱹᱛᱤᱨ ᱛᱮ ᱵᱟᱹᱛᱟᱹᱲᱤ ᱛᱚᱞᱟ ᱦᱚᱸ ᱦᱮᱱᱟᱜ ᱟᱠᱟᱫᱟ᱾ ᱟᱫᱚ ᱵᱟᱹᱛᱟᱹᱲᱤ ᱛᱚᱞᱟ ᱦᱚᱸ ᱫᱚᱢᱮ ᱢᱟᱲᱟᱝ ᱨᱮᱦᱚᱸ ᱠᱚᱦᱟᱣ ᱨᱮᱦᱚᱸ ᱵᱟᱝ ᱜᱟᱱᱚᱜ ᱠᱟᱱᱟ, ᱠᱟᱨᱚᱱ ᱫᱟᱜ ᱵᱟᱝ ᱞᱟᱜᱟᱣ ᱞᱮᱱ ᱠᱷᱮᱛ ᱨᱮᱢ ᱡᱷᱮᱛᱮ ᱞᱮ ᱪᱟᱞᱟᱣ ᱞᱮᱱᱠᱷᱟᱱ ᱦᱚᱸ ᱪᱤᱠᱟᱹᱭᱟ?
ᱦᱩᱸ ᱦᱩᱸ᱾
ᱟᱨ ᱟᱪᱷᱲᱟ ᱫᱚ ᱦᱩᱭᱩᱜ ᱠᱟᱱᱟ ᱫᱟᱜ ᱞᱟᱜᱟᱜᱼᱟ ᱛᱟᱨᱯᱚᱨᱮᱢ
ᱦᱩᱸ ᱦᱩᱸ ᱾
ᱟᱯᱮᱫ ᱫᱚ ᱵᱮᱥᱤ ᱚᱠᱟ ᱞᱮᱠᱟ ᱠᱟᱛᱮᱜ ᱯᱮ ᱨᱚᱦᱚᱭ ᱜᱮᱭᱟ?
ᱟᱞᱮ ᱫᱚ ᱚᱱᱟ ᱤᱭᱟᱹ ᱨᱮ ᱫᱷᱩᱲᱤ ᱨᱮᱜᱮ ᱞᱮ ᱪᱷᱩᱲᱭᱟᱹᱣᱟ ᱚᱱᱠᱟ ᱠᱟᱛᱮᱫ ᱜᱮ ᱾
ᱚ, ᱟᱨ ᱵᱟᱹᱛᱟᱹᱲᱤ ᱛᱚᱞᱟ ᱛᱮᱦᱚᱸ ᱴᱷᱤᱠ ᱴᱷᱟᱠ ᱴᱟᱭᱤᱢ ᱨᱮᱯᱮ ᱨᱚᱦᱚᱭ ᱫᱟᱲᱮᱜᱼᱟ?
ᱦᱮᱸ, ᱚᱱᱮ ᱟᱞᱮ ᱫᱚ ᱤᱭᱟᱹ ᱥᱚᱢᱚᱭ ᱞᱮ ᱨᱚᱦᱚᱭᱟ ᱚᱱᱮ ᱫᱟᱜ ᱡᱟᱹᱲᱤ ᱞᱮᱠᱷᱟᱱ ᱜᱮ ᱵᱟᱠᱷᱟᱱ ᱫᱟᱜ ᱨᱮᱱᱟᱜ ᱥᱩᱵᱤᱫᱟ ᱫᱚ ᱵᱟᱹᱱᱩᱜ ᱛᱟᱞᱮᱭᱟ᱾
ᱟᱞᱮ ᱥᱮᱫ ᱫᱚ ᱫᱟᱜ ᱨᱮᱱᱟᱜ ᱥᱩᱵᱤᱫᱷᱟ ᱦᱮᱱᱟᱜ ᱟᱠᱟᱫ ᱨᱮᱦᱚᱸ ᱩᱱᱟᱹᱜ ᱵᱟᱣᱞᱮ ᱦᱟᱛᱟᱣ ᱞᱟᱹᱜᱤᱫᱚᱜ ᱠᱟᱱᱟ ᱚᱱᱟ ᱨᱮᱱᱟᱜ᱾ ᱠᱤᱱᱮᱱᱟ ᱟᱢ ᱱᱤᱛᱚᱜ ᱮᱰᱵᱷᱟᱱᱴᱮᱡ ᱪᱮᱜ ᱮᱢ ᱨᱚᱦᱚᱭᱟ? ᱟᱨ ᱟᱞᱮ ᱥᱮᱱᱟᱜ ᱫᱚ ᱥᱚᱢᱟᱱ ᱡᱟᱭᱜᱟ ᱠᱟᱱᱟ ᱡᱮ ᱢᱟᱱᱮ ᱟᱢ ᱛᱟᱞᱟ ᱡᱩᱫᱤ ᱢᱟᱞᱟ ᱨᱮ ᱡᱩᱫᱤ ᱟᱢᱮᱢ ᱨᱚᱦᱚᱭ ᱠᱟᱫᱟ ᱢᱟᱲᱟᱝ᱾ ᱟᱫᱚ ᱡᱩᱫᱤ ᱞᱟᱦᱟᱨᱮᱢ ᱵᱤᱞᱮ ᱦᱚᱪᱚᱭᱮᱭᱟᱢ ᱥᱮ ᱛᱟᱦᱚᱞᱮ ᱟᱢᱟᱜ ᱫᱚ ᱠᱷᱚᱛᱤ ᱜᱮ ᱦᱮᱱᱟᱜ ᱟᱠᱟᱫᱟ ᱠᱷᱚᱛᱤ ᱵᱚᱞᱛᱮ ᱠᱚᱥᱴᱚ ᱦᱮᱱᱟᱜ ᱟᱠᱟᱫᱟ᱾
ᱦᱮᱸ ᱦᱮᱸ᱾
ᱟᱢᱛᱮ ᱟᱢ ᱚᱸᱰᱮ ᱫᱤᱯᱤᱞ ᱩᱸᱰᱩᱝ ᱦᱩᱭᱩᱜ ᱛᱟᱢᱟ ᱵᱟᱝ ᱜᱟᱹᱰᱤ ᱪᱟᱞᱟᱜ ᱵᱟᱝ ᱪᱮᱜ ᱟᱲᱮ ᱦᱳᱠ ᱱᱟᱱᱦᱟ ᱱᱟᱱᱦᱟ ᱟᱲᱮᱭᱟᱞᱮ᱾ ᱟᱯᱮ ᱥᱮᱜᱨᱮ ᱛᱤᱱᱟᱹᱜ ᱦᱚᱭᱛᱳ ᱚᱠᱟᱞᱮᱠᱟ ᱦᱚᱭᱛᱳ ᱯᱷᱟᱠᱟ ᱯᱷᱟᱠᱟ ᱡᱟᱭᱜᱟ ᱠᱚᱨᱮ ᱦᱮᱱᱟᱜ ᱟᱠᱟᱫ ᱛᱟᱯᱮᱭᱟ ᱦᱚᱭᱛᱳ ᱱᱚᱰᱮ,
ᱛᱚ ᱜᱟᱺᱰᱤ, ᱦᱚᱭᱛᱚ ᱵᱟᱭ ᱜᱟᱱᱚᱜᱼᱟ᱾ ᱠᱤᱱᱛᱩ ᱟᱞᱮ ᱥᱮᱱᱟᱜ ᱫᱚ ᱚᱱᱠᱟ ᱡᱟᱭᱜᱟ ᱫᱚ ᱵᱟᱝ ᱠᱟᱱ ᱛᱟᱞᱮ ᱫᱚ᱾
ᱟᱨ ᱟᱞᱮᱥᱮᱫ ᱫᱚ ᱚᱱᱮ ᱠᱮᱱᱮᱞ ᱠᱚ ᱦᱮᱱᱟᱜ ᱨᱮᱦᱚᱸ ᱫᱟᱜ ᱨᱮᱱᱟᱜ ᱥᱩᱵᱤᱫᱷᱟ ᱫᱚ ᱵᱟᱹᱱᱩᱜᱼᱟ ᱱᱮᱛᱟᱨ ᱫᱚ᱾
ᱵᱟᱝ ᱟᱞᱮ ᱦᱚᱸ ᱞᱟᱦᱟ ᱛᱮᱞᱮ‌ ᱫᱚ ᱧᱟᱢ ᱵᱟᱲᱟᱭᱮᱜ ᱛᱟᱦᱮᱸᱫ ᱟᱫᱚ ᱱᱤᱭᱟᱹ ᱫᱷᱟᱣ ᱚᱱᱮ ᱮᱢᱚᱱ ᱥᱚᱨᱠᱟᱨ ᱯᱟᱦᱴᱟ ᱠᱷᱚᱱ ᱮᱢᱚᱱ ᱠᱚ ᱡᱷᱟᱞᱟᱣ ᱦᱚᱪᱚ ᱠᱟᱫᱟ ᱠᱚ ᱥᱮ ᱵᱟᱝ ᱮᱢᱚᱱ ᱠᱚ ᱞᱟᱛᱟᱨ ᱠᱟᱫᱟ ᱠᱷᱮᱛ ᱠᱷᱚᱱᱚ ᱦᱚᱸ ᱠᱮᱱᱮᱞ ᱜᱮ ᱞᱟᱛᱟᱨ ᱟᱠᱟᱱᱟ, ᱠᱷᱮᱛ ᱨᱮᱱᱟᱜ ᱫᱟᱜ ᱠᱮᱱᱮᱞ ᱨᱮ ᱵᱚᱞᱚᱱ ᱱᱚᱝᱠᱟ ᱱᱟᱜ‌ ᱠᱮᱱᱮᱞ‌ ᱫᱟᱜ ᱛᱚ ᱠᱷᱮᱛᱨᱮ ᱵᱟᱞᱮ ᱧᱟᱢ ‌ᱫᱟ, ᱪᱮᱜ ᱟᱨ
ᱟᱯᱮ ᱛᱤᱱ ᱛᱤᱱ ᱫᱷᱟᱣ ᱯᱮ ᱪᱟᱥᱟ?
ᱟᱞᱮ ᱵᱟᱨ ᱠᱟᱴ ᱥᱚᱨᱠᱟᱨᱤ ᱢᱤᱱᱤ ᱮᱵᱮᱞᱮᱵᱮᱞ ᱟᱞᱮ ‌ᱴᱷᱮᱱ ᱫᱚ᱾
ᱦᱮᱸ ᱟᱞᱮ ᱫᱚ ᱢᱤᱫ ᱫᱷᱟᱣ ᱜᱮ ᱚᱱᱟ ᱦᱚᱸ ᱫᱟᱜ ᱡᱟᱹᱯᱩᱫ ᱞᱮᱠᱷᱟᱱ ᱵᱷᱟᱹᱞᱤ ᱴᱷᱤᱠ ᱵᱟᱠᱷᱟᱱ ᱪᱟᱥ ᱦᱩᱭᱩᱜᱼᱟ ᱵᱟᱠᱷᱟᱱ ᱵᱟᱝ ᱦᱩᱭᱩᱜᱼᱟ᱾
ᱦᱮᱸ ᱟᱫᱚ ᱚᱱᱟ ᱛᱮᱜᱮ ᱫᱚ ᱟᱯᱮ ᱫᱚ ᱚᱱᱟ ᱵᱟᱹᱛᱟᱹᱲᱤ ᱛᱚᱞᱟ ᱜᱮᱛᱟ ᱯᱮ ᱟᱞᱮ ᱫᱚ ᱟᱪᱪᱷᱲᱟᱭ ᱜᱮᱭᱟ ᱞᱮ ᱟᱞᱮ ᱫᱚ ᱫᱷᱚᱨᱚᱱ ᱨᱮᱱᱟᱜ ᱟᱪᱷᱟᱲᱟ ᱵᱟᱹᱛᱟᱹᱲᱤ ᱛᱚᱞᱟᱢ ᱧᱟᱢᱼᱟ, ᱟᱨ ᱱᱚᱣᱟ ᱟᱸᱜᱷᱟᱲ ᱦᱳᱲᱳᱞᱮ ᱢᱚᱱᱮ ᱜᱮᱭᱟᱞᱮ ᱡᱮ ᱵᱟᱹᱛᱟᱹᱲᱤ ᱛᱚᱞᱟ ᱛᱮ ᱨᱚᱦᱚᱭ ᱞᱮᱠᱷᱟᱱ ᱱᱚ ᱱᱟᱯᱟᱭ ᱟᱫᱚ ᱱᱚᱜᱼᱚᱭ ᱱᱚᱝᱠᱟ ᱵᱟᱹᱛᱟᱹᱲᱤ ᱫᱚ ᱫᱚᱢᱮ ᱠᱚ ᱮᱨ ᱠᱟᱜ ᱜᱮᱭᱟ, ᱛᱚ ᱢᱮᱱ ᱠᱷᱟᱱ ᱟᱫᱚ ᱚᱱᱮ ᱫᱟᱜ ᱫᱚ ᱚᱠᱛᱚ ᱨᱮ ᱵᱟᱭ ᱫᱟᱜ ᱞᱮᱠᱷᱟᱱ ᱠᱷᱟᱱ ᱥᱮᱨᱢᱟ ᱫᱟᱜ ᱟᱫᱚ ᱢᱤᱱᱤ ᱫᱟᱜ ᱦᱚᱸ ᱪᱟᱹᱞᱩ ᱞᱮᱠᱷᱟᱱᱟᱢ ᱞᱟᱦᱟ ᱨᱮᱢ ᱵᱮᱞᱮ ᱦᱚᱪᱚ ᱞᱮᱠᱷᱟᱱ ᱟᱨ ᱛᱟᱭᱱᱚᱢ ᱛᱮ ᱡᱩᱫᱤ ᱫᱟᱜᱟᱭ ᱟᱨ ᱵᱮᱞᱮ ᱠᱟᱛᱮᱜ ᱢᱟᱢ ᱫᱟᱞ
ᱦᱮᱸᱻ᱾
ᱚᱱᱟ ᱦᱳᱭᱳᱜ ᱠᱟᱱ ᱢᱮᱱ‌ ᱫᱚ᱾
ᱩᱸᱻ ᱛᱟᱨᱯᱚᱨ ᱟᱢᱵᱟᱯᱩᱛᱤ ᱯᱚᱨᱚᱵᱽ ᱫᱚ ᱪᱮᱜ ᱞᱮᱠᱟ ᱯᱮ ᱢᱟᱱᱟᱣᱟ?
ᱳ ᱵᱟᱵᱟᱨᱮ ᱟᱞᱮ ᱥᱩᱨ ᱨᱮᱜᱮ ᱦᱩᱭᱩᱜ ᱠᱟᱱᱟ ᱦᱟᱸᱜ ᱯᱚᱨᱚᱵᱽ ᱦᱚᱸ᱾ ᱢᱟᱱᱮ ᱠᱟᱱᱴᱷᱟᱲ ᱠᱷᱟᱹᱡᱟᱹᱤ ᱢᱟ ᱡᱚᱢ ᱢᱟ ᱦᱩᱭᱩᱜ ᱜᱮ ᱦᱮᱸ ᱥᱮ ᱵᱟᱝ ᱯᱷᱚᱞ ᱠᱩ᱾ ᱯᱷᱚᱞ ᱵᱤᱞᱤ ᱚᱱᱮ ‌ᱡᱚ ᱵᱤᱞᱤ ᱠᱩᱫᱚ ᱡᱚᱢ ᱜᱮ ᱦᱩᱭᱩᱜ ᱠᱟᱱᱟ ᱢᱮᱱᱠᱷᱟᱱ ᱚᱱᱟ ᱥᱟᱶ ᱥᱟᱶᱛᱮ‌ ᱱᱚᱱᱰᱮ ᱼᱼ ᱯᱚᱨᱚᱵᱽ ᱦᱩᱭᱩᱜ ‌ᱠᱟᱱ ᱛᱟᱞᱮᱭᱟ ᱟᱞᱮᱭᱟᱜ ᱵᱟᱭᱤᱥ ᱢᱩᱜᱟᱹ ᱛᱮᱞᱮ ᱠᱚᱨᱟᱣ ᱦᱚᱪᱚᱭ ᱜᱮᱭᱟ ᱠᱷᱟᱱ ᱦᱤᱞᱳᱜ᱾ ᱟᱱᱠᱟ ᱵᱟᱹᱵᱩ ᱛᱮᱠᱚ ᱥᱟᱶ᱾
ᱵᱟᱝ ᱢᱟᱠᱚ ᱞᱟᱹᱭᱟ ᱚᱱᱟ ᱠᱚ ᱡᱚᱢ ᱵᱟ ᱟᱢᱵᱟᱵᱩᱛᱤ ᱡᱚᱢ ᱠᱟᱛᱮᱜ ᱜᱮ ᱪᱟᱥ ᱠᱟᱹᱢᱤ ᱨᱮᱠᱚ ᱟᱬᱜᱚᱱᱟ᱾
ᱦᱮᱸ ᱟᱫᱚ ᱫᱮᱠᱷᱳ ᱤᱧ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱤᱧ ᱦᱩᱧ ᱧᱮᱞ ᱛᱤᱭᱟᱹᱜ ᱠᱟᱜᱼᱼ ᱜᱮᱭᱟ ᱱᱚᱣᱟ ᱫᱚ ᱟᱞᱮ ᱥᱮᱫ ᱦᱚᱸ ᱛᱟᱦᱮᱸ ᱠᱟᱱ ᱜᱮᱭᱟ ᱩᱱ ᱫᱚᱼᱼ ᱟᱞᱮ ᱥᱮᱜ ᱚᱱᱟ ᱢᱤᱱᱤ ᱵᱮᱵᱚᱥᱛᱟ ᱠᱚᱫᱚ ᱵᱟᱝ ᱛᱟᱦᱮᱸ ᱠᱟᱱᱟ᱾ ᱤᱞᱮᱠᱴᱨᱤ ᱱᱚᱜ-ᱚ ᱱᱚᱣᱟ ᱠᱟᱨᱮᱱᱴ ᱨᱮᱱᱟᱜ ᱵᱮᱯᱟᱨ ᱦᱚᱸ ᱵᱟᱝ ᱧᱮᱞ ᱦᱩᱭ ᱠᱟᱱᱟ ᱱᱤᱡᱮ ᱦᱚᱸᱥᱼᱼ ᱥᱟᱶ ᱛᱮᱜᱮ ᱱᱚᱣᱟ ᱠᱚ ᱰᱮᱵᱽᱞᱚᱯᱤᱝ ᱠᱚᱫᱚ ᱧᱮᱞ ᱧᱟᱢᱚᱜ ᱠᱟᱱᱟ ᱱᱤᱡᱮ ᱦᱟᱨᱟ ᱡᱤᱣᱚᱱ ᱥᱟᱶ ᱥᱟᱶᱛᱮ᱾ ᱛᱚᱠᱷᱚᱱ ᱧᱮᱞ ᱧᱟᱢ ᱠᱟᱱᱟ ᱠᱟᱨᱮᱱ ᱵᱟᱹᱱᱩᱜ᱾
ᱟᱞᱮ ᱨᱮᱱ ᱦᱚᱸ ᱚᱱᱠᱟ ᱜᱮ᱾
ᱪᱷᱟᱲᱟ ᱪᱮᱫ ᱦᱚᱸ ᱵᱟᱝ ᱛᱟᱦᱮᱸ ᱠᱟᱱᱟ ᱢᱟᱬᱟᱝ ᱫᱚ᱾
ᱮᱸᱜᱼᱼ
ᱴᱤᱠ ᱠᱟᱴᱥ ᱦᱩᱭᱩᱜ ᱛᱟᱦᱮᱸᱜ-ᱟ ᱛᱟᱦᱟᱞᱮ‌ ᱜᱟᱹᱭ‌ ᱠᱟᱰ᱾ ᱮᱴᱟᱜ ᱡᱟᱦᱟᱸ ᱜᱩᱨᱤᱡ ᱜᱩᱨᱤᱡ ᱢᱚᱛᱞᱚᱵᱽ ᱫᱚ ᱟᱯᱮ ᱫᱚ ᱡᱟᱦᱟᱸᱼᱼ ᱦᱟᱸ ᱜᱩᱨᱤᱡ ᱜᱮᱛᱚ ᱯᱮ ᱞᱟᱹᱭᱟ ᱦᱮᱸ ᱪᱤᱫ᱾
ᱦᱮᱸ ᱦᱮ ᱟᱞᱮ ᱦᱚᱸ ᱜᱩᱨᱤᱡ ᱜᱮᱞᱮ ᱞᱟᱹᱭᱟ᱾
ᱜᱩᱨᱤᱡ ᱜᱮᱯᱮ ᱞᱟᱹᱭᱟ ᱟᱫᱚ ᱚᱱᱟ ᱠᱷᱚᱛ ᱢᱟᱸᱫᱮ ᱛᱮᱫ ᱛᱟᱯᱮ ᱜᱩᱨᱤᱡ ᱢᱟ ᱫᱤᱯᱤᱞ ᱠᱟᱛᱮ
ᱦᱮᱸ ᱦᱮᱸ᱾
ᱦᱳᱭ ‌ ᱟᱫᱚ ᱠᱟᱛᱷᱟ ᱫᱚ ᱤᱱᱠᱟᱹ ᱜᱮᱼᱼ ᱟᱫᱚ ᱚᱱᱟ ᱨᱮᱱᱟᱜ ᱚᱱᱟᱼᱼ ᱚᱣ ᱜᱩ ᱜᱩᱨᱤᱡ ᱢᱟᱸᱫᱮ ᱜᱮ ᱪᱤᱭᱟᱹ ᱦᱚᱴᱚ ᱠᱟᱜ ᱛᱟᱦᱮᱸᱜ ᱟᱞᱮ᱾ ᱟᱨ ᱚᱱᱟ ᱛᱮᱜᱮ ᱦᱩᱭᱩᱜ ᱛᱟᱦᱮᱸᱫ ᱛᱟᱨᱯᱚᱨᱮ ᱵᱟᱹᱭ ᱵᱟᱹᱭ ᱛᱮ ᱦᱮᱸ᱾ ᱛᱟᱦᱚᱞᱮ ᱵᱟᱹᱭ ᱵᱟᱹᱭ ᱛᱮ ᱵᱟᱹᱭ ᱵᱟᱹᱭ ᱛᱮ ᱱᱤᱛᱚᱜ ᱱᱚᱜ-ᱚᱭ ᱥᱟᱨ ᱠᱚᱨᱮ ᱱᱟᱜ ᱰᱮᱵᱽᱞᱚᱯᱼᱼ ᱛᱟᱨᱯᱚᱨᱮ ᱢᱤᱱᱤᱼᱼ ᱠᱚᱨᱮ ᱱᱟᱜ ᱠᱟᱨᱮᱱᱴ ᱠᱚᱨᱮ ᱱᱟᱜ ᱱᱤᱛᱚᱜ ᱡᱷᱚᱛᱚ ᱢᱟᱱᱮ ᱱᱤᱡᱮ ᱥᱟᱶ ᱛᱮᱜᱮ ᱰᱮᱵᱽᱞᱚᱯ ᱪᱟᱞᱟᱣ ᱤᱫᱤᱜᱼᱼ ᱠᱟᱱ ᱞᱮᱠᱟᱧ ᱟᱹᱭᱠᱟᱹᱣ ᱫᱟ ᱤᱧᱟᱹᱜ ᱢᱚᱱᱮ ᱛᱮ ᱡᱚᱛᱚ ᱥᱚᱢᱵᱷᱚᱵᱽ ᱱᱤᱡᱮ ᱨᱟᱜ ᱡᱟᱦᱟᱸᱼᱼ ᱩᱢᱮᱨ ᱟᱨ ᱠᱤ ᱚᱱᱟ ᱩᱢᱮᱨ ᱞᱮᱠᱟ ᱛᱮᱜᱮ᱾ ᱟᱫᱚ ᱚᱱᱟ ᱦᱚᱛᱮᱡ ᱛᱮ ᱟᱞᱮ ᱥᱮᱜ ᱫᱚ ᱱᱤᱛᱚᱜ ᱫᱚ ᱵᱟᱨ ᱠᱷᱟᱴ ᱵᱟᱠᱷᱟᱱ ᱫᱚ ᱞᱟᱦᱟ ᱫᱚ ᱢᱤᱫ ᱠᱟᱴ ᱜᱮ ᱦᱩᱭ ᱠᱟᱱᱟ᱾ ᱱᱤᱡᱮ ᱦᱚᱸ ᱧᱮᱞ ᱛᱤᱭᱟᱹᱜ ᱦᱩᱭ ᱠᱟᱱᱟ ᱱᱚᱣᱟ ᱠᱚ᱾ ᱚᱵᱷᱟᱵᱽ ᱫᱚ ᱱᱤᱛᱚᱜ ᱫᱚ ᱚᱵᱷᱟᱵᱽ ᱫᱚ ᱵᱟᱝ᱾
ᱱᱚᱦᱚᱜᱼᱚᱭ ᱦᱳᱲᱳ ᱫᱚ ᱢᱟᱱᱮ ᱪᱮᱫ ᱠᱚ ᱞᱟᱹᱭᱟ ᱥᱚᱨᱱᱚ ᱞᱮ ᱪᱟᱥ ᱜᱮᱭᱟ᱾ ᱦᱮᱸ ᱠᱚ᱾ ᱢᱤᱱᱤᱠᱮᱴ ᱠᱚ ᱢᱤᱱᱤᱠᱮᱴ ᱫᱚ ᱵᱮᱥᱤ ᱫᱷᱚᱨᱚᱱ ᱜᱮᱞᱮ ᱪᱟᱥᱟ ᱟᱨᱠᱤ᱾
ᱟᱞᱮ ᱥᱮᱫ ᱦᱚᱸ ᱚᱱᱟ ᱥᱚᱨᱱᱚ ᱚᱱᱟ ᱥᱚᱨᱱᱚ ᱞᱚᱞᱟᱴ᱾ ᱛᱟᱯᱚᱨᱮ ᱪᱮᱫ ᱵᱤᱵᱤ ᱤᱞᱮᱵᱷᱮᱱ ᱴᱮᱱ, ᱴᱮᱱ ᱪᱮᱫ
ᱦᱮᱸ ᱦᱮᱸ ᱦᱮᱸ᱾ ᱦᱮᱸ ᱦᱮᱸ ᱟᱫᱚ ᱵᱮᱥᱤ ᱠᱷᱟᱥ ᱟᱞᱮ ᱫᱚ ᱚᱱᱮ ᱥᱚᱨᱱᱚ ᱵᱤᱵᱤ ᱤᱞᱮᱵᱷᱮᱱ ᱠᱚᱜᱮᱭᱟ ᱟᱨᱠᱤ᱾
ᱦᱮᱸ᱾
ᱮᱴᱟᱜ ᱟᱜ ᱫᱚ ᱩᱱᱟᱹᱜ ᱫᱚ ᱟᱹᱰᱤ ᱠᱚᱢ ᱨᱮᱠᱚ ᱨᱚᱦᱚᱭᱟ ᱠᱚ ᱮᱴᱟᱜ ᱫᱚ ᱟᱨᱠᱤ᱾ ᱟᱥᱚᱞᱮ ᱢᱤᱫᱴᱮᱡ ᱟᱢᱮᱢ ᱢᱟᱱᱮ ᱢᱤᱫ ᱦᱳᱲᱳ ᱨᱚᱦᱚᱭ ᱞᱮᱠᱷᱟᱱ ᱢᱤᱫ ᱛᱮ ᱟᱢ ᱵᱮᱞᱮᱜ ᱛᱟᱢᱟ ᱢᱤᱫ ᱛᱮᱢ ᱨᱟᱠᱟᱵᱟ᱾
ᱦᱳᱭ ᱦᱮᱸ ᱦᱮᱸ᱾
ᱟᱢ ᱛᱟᱞᱟ ᱢᱟᱞᱟ ᱥᱮᱫ ᱨᱮ ᱡᱩᱫᱤ ᱦᱟᱞᱠᱟ ᱦᱩᱲᱩᱢ ᱨᱚᱦᱚᱭ ᱠᱟᱜᱼᱟ ᱞᱟᱦᱟ ᱞᱟᱦᱟ ᱵᱮᱞᱮᱜ ᱛᱟᱢᱟ ᱢᱩᱪᱟᱹᱫ ᱨᱮ ᱟᱢ ᱵᱟᱢ ᱳᱰᱳᱝ ᱫᱟᱲᱮᱭᱟ ᱛᱟᱢᱟ᱾
ᱦᱮᱸ᱾
ᱚᱱᱟ ᱦᱩᱭᱩᱜ ᱠᱟᱱᱟ ᱢᱮᱱ ᱠᱟᱛᱷᱟ᱾ ᱟᱫᱚ ᱚᱱᱟ ᱦᱚᱛᱮᱡ ᱛᱮ ᱡᱟᱦᱟᱸ ᱦᱳᱲᱳ ᱜᱮ ᱯᱨᱟᱭ ᱢᱤᱫ ᱜᱮᱞᱮ ᱪᱟᱥ ᱜᱮᱭᱟ᱾
ᱦᱩᱸ᱾
ᱟᱫᱚ ᱟᱞᱮ ᱥᱮᱱᱟᱜ ᱫᱚ ᱱᱚᱛᱮᱧ ᱢᱮᱛᱟᱫ ᱢᱮᱭᱟ ᱯᱩᱨᱟᱹ ᱯᱷᱟᱠᱟ ᱜᱮᱭᱟ ᱯᱩᱨᱟᱹ ᱡᱟᱭᱜᱟ ᱠᱚ ᱯᱩᱨᱟᱹ ᱥᱚᱢᱚᱛᱚᱞ ᱡᱟᱭᱜᱟ᱾
ᱦᱮᱸ ᱫᱟᱜ ᱫᱚᱢᱮ ᱡᱚᱢᱟᱜᱼᱟ ᱵᱟᱝ ᱚᱱᱛᱮ ᱫᱚ?
ᱫᱚᱢᱮ ᱡᱚᱢᱟᱜᱼᱟ ᱾ ᱟᱫᱚ ᱢᱟᱹᱴᱭᱟᱹᱲ ᱦᱟᱥᱟ ᱦᱚᱛᱮᱫ ᱛᱮ ᱫᱟᱜ ᱦᱚᱸ ᱫᱚᱢᱮ ᱛᱟᱦᱮᱱᱟ᱾
ᱦᱮᱸ ᱦᱮᱸ᱾ ᱢᱮᱱᱫᱤᱧ ᱦᱩᱞ ᱢᱟᱦᱟ ᱨᱮ ᱪᱮᱫ ᱞᱮᱠᱟ ᱯᱮ ᱢᱟᱱᱟᱣᱟ ᱟᱯᱮ ᱦᱩᱞ ᱢᱟᱦᱟ?
ᱚ ᱦᱩᱞ ᱢᱟᱦᱟ? ᱦᱮᱸ ᱦᱩᱞ ᱢᱟᱦᱟ ᱢᱟᱱᱟᱣ ᱫᱚ ᱞᱮ ᱢᱟᱱᱟᱣᱟ ᱟᱞᱮ ᱫᱚ᱾ ᱟᱞᱮᱭᱟᱜ ᱡᱟᱦᱟᱸ ᱟᱹᱛᱩ ᱦᱮᱱᱟᱜ ᱟᱠᱟᱫᱟ ᱟᱞᱮ ᱟᱹᱛᱩ ᱥᱩᱢᱩᱝ ᱛᱮᱞᱮ ᱢᱟᱱᱟᱣᱟᱞᱮ᱾ ᱟᱫᱚ ᱱᱤᱨᱟᱵᱚᱛᱟ ᱯᱟᱞᱚᱱ ᱞᱮᱠᱟ ᱛᱮ ᱯᱟᱞᱚᱱ ᱟᱞᱮ ᱟᱨᱠᱤ᱾ ᱡᱮ ᱫᱚᱢᱮ ᱯᱨᱳᱜᱨᱟᱢ ᱠᱚᱨᱟᱣ ᱦᱩᱭᱩᱜ-ᱟ ᱥᱮ ᱪᱮᱫ ᱚᱱᱠᱟ ᱞᱮᱠᱟ ᱛᱮ ᱫᱚ ᱟᱞᱮ ᱱᱚᱣᱟ ᱫᱷᱟᱨᱮ ᱯᱟᱥᱮ ᱫᱚ ᱵᱟᱝ ᱧᱮᱞ ᱧᱟᱢ ᱠᱟᱱᱟ ᱟᱨᱠᱤ᱾ ᱟᱞᱮ ᱫᱚ ᱡᱮ ᱦᱩᱞ ᱢᱟᱦᱟ ᱠᱟᱱᱟ ᱚᱱᱟ ᱫᱤᱱ ᱨᱮᱱᱟᱜ ᱢᱟᱱᱟᱣ ᱵᱟᱛᱟᱣ ᱞᱮᱠᱟ ᱛᱮ ᱞᱮ ᱢᱟᱱᱟᱣ ᱜᱮᱭᱟ᱾
ᱦᱮᱸ ᱟᱞᱮ ᱟᱹᱛᱩ ᱦᱚᱸ
ᱟᱠᱷᱲᱟ ᱟᱹᱛᱳ ᱨᱮᱱ ᱦᱚᱲ ᱠᱚ ᱡᱟᱣᱨᱟ ᱠᱟᱛᱮᱫ ᱮᱱᱮᱡ ᱵᱟᱲᱟ ᱤᱱᱟᱹᱜᱮ ᱟᱨᱠᱤ᱾ ᱠᱚ ᱢᱮᱛᱟᱭᱟ ᱟᱱᱟᱢᱟ
ᱟᱞᱮ ᱦᱚᱸ ᱢᱟᱱᱟᱣ ᱫᱚ ᱴᱷᱤᱠ ᱵᱷᱟᱞᱤ ᱜᱮᱞᱮ ᱢᱟᱱᱟᱣᱟ᱾ ᱵᱚᱸᱜᱟ ᱵᱩᱨᱩ ᱦᱩᱭᱩᱜᱼᱟ᱾ ᱚᱱᱟ ᱧᱩᱛᱩᱢ ᱛᱮ ᱨᱮᱞᱤ ᱠᱚ ᱦᱩᱭᱩᱜᱼᱟ᱾ ᱠᱟᱹᱴᱤᱡ ᱚᱱᱮ ᱠᱟᱹᱴᱤᱡ ᱜᱤᱫᱽᱨᱟᱹ ᱦᱮᱯᱨᱟᱣ ᱠᱚᱠᱚ ᱫᱚᱦᱚᱭᱟ᱾ ᱠᱚᱵᱤᱛᱟ ᱟᱵᱨᱤᱛᱤ ᱚᱱᱟ ᱠᱚ᱾ ᱟᱨ ᱞᱟᱦᱟ ᱫᱚ ᱦᱩᱭᱩᱜ ᱦᱩᱭ ᱵᱟᱲᱟᱜ ᱠᱟᱱ ᱛᱟᱦᱮᱸᱱ ᱚᱱᱮ ᱜᱟᱭᱟᱱ ᱠᱚᱠᱚ ᱤᱭᱟᱹᱭᱮᱫ ᱛᱟᱦᱮᱸᱫ᱾ ᱦᱩᱞ ᱢᱟᱦᱟ ᱱᱤᱭᱮ ᱦᱮᱸ ᱱᱤᱛᱚᱝ ᱫᱚ ᱚᱱᱟ ᱜᱟᱭᱟᱱ ᱠᱚᱫᱚ ᱵᱟᱝ ᱦᱩᱭᱩᱜ ᱠᱟᱱᱟ ᱥᱤᱨᱤᱯᱷ ᱚᱱᱟ ᱤᱭᱟᱹ ᱠᱚᱜᱮ ᱵᱚᱸᱜᱟ ᱵᱩᱨᱩ ᱟᱨ ᱚᱱᱮ ᱠᱟᱹᱴᱤᱡ ᱜᱤᱫᱽᱨᱟᱹᱣᱟᱜ ᱠᱟᱹᱴᱤᱡ ᱦᱮᱯᱨᱟᱣ ᱠᱚ᱾
ᱩ ᱠᱩᱭᱥᱡ ᱯᱚᱛᱤ ᱡᱩᱜᱤᱛᱟ ᱡᱟᱦᱟ ᱵᱟᱝ?
ᱦᱮᱸ ᱦᱮᱸ ᱦᱮᱸ ᱠᱩᱭᱤᱡ ᱯᱨᱟᱛᱤᱡᱚᱜᱤᱛᱟ ᱫᱟ ᱠᱚ᱾
ᱦᱮᱸ ᱚᱱᱟ ᱦᱚᱸ ᱟᱞᱮ ᱦᱚᱸ ᱢᱟᱱᱟᱣ ᱵᱟᱛᱟᱣ ᱞᱮᱠᱷᱟᱱ ᱫᱚ ᱱᱟᱯᱟᱭ ᱠᱚᱜ ᱜᱮᱭᱟ ᱚᱱᱟ ᱠᱩᱭᱤᱡ ᱠᱚ ᱡᱩᱫᱤ ᱫᱚᱦᱚ ᱞᱮᱠᱷᱟᱱ ᱫᱚ ᱵᱮᱥ ᱠᱚᱜ ᱠᱮᱭᱟ ᱵᱟᱝ ᱫᱚ ᱵᱟᱝ ᱮᱸ ᱚᱱᱟ ᱫᱚ ᱢᱤᱫᱴᱟᱝ ᱱᱤᱭᱟᱹ ᱠᱚ ᱪᱮᱛᱟᱱ ᱨᱮᱜᱮ ᱢᱤᱫᱴᱟᱝ ᱠᱩᱠᱞᱤ ᱠᱚ ᱛᱟᱦᱮᱱᱟ ᱚᱱᱟ ᱨᱮᱦᱚᱸ ᱩᱱᱠᱩ ᱠᱚ ᱚᱱᱟ ᱨᱮᱱᱟᱜ ᱛᱮᱞᱟ ᱠᱚ ᱮᱢ ᱞᱮᱠᱷᱟᱱ ᱚᱱᱟ ᱦᱚᱸ ᱩᱱᱠᱩ ᱞᱮᱠᱟᱛᱮ ᱫᱤᱥᱟᱹ ᱛᱟᱦᱮᱱ ᱛᱟᱠᱚᱣᱟ ᱥᱟᱹᱨ ᱚᱠᱚᱭ ᱠᱚ ᱢᱟᱱᱮ ᱦᱩᱞ ᱱᱤᱭᱮ ᱛᱮᱜᱮ ᱵᱮᱥᱤᱨ ᱵᱷᱟᱜᱽ ᱠᱩᱠᱞᱤ ᱚᱱᱠ ᱠᱩᱪ ᱠᱚ ᱫᱚᱦᱚᱭ ᱦᱩᱭᱩᱜᱼᱟ᱾ ᱵᱷᱩᱞ ᱯᱨᱚᱛᱤᱡᱤᱛ ᱢᱟᱱᱮ ᱵᱷᱩᱞ ᱫᱤᱵᱚᱥ ᱟᱢ ᱡᱚᱠᱷᱚᱱ ᱠᱩᱭᱤᱡ ᱯᱨᱚᱛᱤᱤᱡᱳᱜᱤᱛᱟᱢ ᱫᱚᱦᱚᱭᱮᱫᱟ ᱠᱤᱱᱛᱩ ᱦᱩᱞ ᱫᱤᱠ ᱫᱤᱭᱮ ᱛᱮᱜᱮ ᱫᱚᱦᱚᱭ ᱦᱩᱭᱩᱜ ᱠᱟᱱᱟᱮᱱ ᱩᱱᱠᱩ ᱜᱤᱫᱽᱨᱟᱹ ᱢᱤᱫᱴᱟᱝ ᱴᱟᱱ ᱛᱟᱦᱮᱱ ᱛᱟᱠᱚ ᱢᱟ᱾ ᱵᱟᱲᱟᱭ ᱫᱚᱦᱚ ᱫᱟᱲᱮᱭᱟᱜ ᱢᱟᱠᱚ ᱡᱮ ᱵᱟᱝ ᱡᱮ ᱵᱟᱲᱟᱭ ᱥᱮᱬᱟ ᱞᱮᱠᱷᱟᱱ ᱡᱮ ᱤᱧ ᱠᱚᱞᱚᱢ ᱤᱧ ᱧᱟᱢᱟ ᱥᱮ ᱦᱮᱸ ᱡᱟᱜᱮ ᱠᱷᱟᱛᱟᱧ ᱧᱟᱢᱟ ᱢᱤᱫᱴᱟᱝ᱾
ᱦᱟᱹᱠᱩ ᱪᱮᱫ ᱢᱤᱫ ᱢᱩᱫᱽ ᱨᱮᱦᱚᱸ ᱢᱤᱫᱴᱟᱝ ᱤᱭᱟᱹ ᱞᱮᱠᱟ ᱛᱟᱦᱮᱱᱟ᱾
ᱦᱮᱸ
ᱩᱛᱥᱟᱦᱚ ᱠᱚ ᱧᱟᱢᱟ ᱦᱩᱸ᱾
ᱴᱷᱤᱠ ᱠᱟᱛᱷᱟ ᱠᱟᱱ ᱜᱮᱭᱟ ᱟᱫᱚ ᱩᱱᱟᱹᱜᱴᱟ ᱫᱷᱟᱹᱵᱤᱡ ᱫᱚ ᱵᱟᱠᱚ ᱩᱭᱦᱟᱹᱨ ᱵᱷᱟᱵᱱᱟ ᱵᱟᱲᱟ ᱟᱠᱟᱫᱟ ᱱᱤᱡᱮ ᱦᱚᱸ ᱵᱟᱭᱨᱮ ᱛᱮᱜᱮ ᱚᱞᱚᱜ ᱯᱟᱲᱦᱟᱣ ᱵᱟᱲᱟ ᱛᱮᱜᱮ ᱫᱤᱱ ᱠᱚ ᱠᱷᱟᱸᱰᱟᱣ ᱪᱟᱵᱟ ᱟᱠᱟᱱᱟ᱾ ᱟᱫᱚ ᱚᱲᱟᱜ ᱟᱹᱛᱩ ᱚᱲᱟᱜ ᱥᱮᱫ ᱫᱚ ᱚᱱᱠᱟ ᱫᱚ ᱛᱟᱦᱮᱸ ᱨᱮᱱᱟᱜ ᱤᱭᱟᱹ ᱫᱚ ᱵᱟᱝ ᱧᱟᱢ ᱦᱩᱭ ᱠᱟᱱᱟ᱾
ᱴᱷᱤᱠ ᱜᱮᱭᱟ ᱜᱚᱝᱠᱮ ᱴᱟᱭᱤᱢ ᱠᱚᱦᱚᱸ ᱦᱩᱭᱮᱱ ᱛᱟᱞᱟᱝ᱾
ᱟᱨ ᱢᱤᱫᱫᱷᱚᱢ ᱵᱚᱱ ᱠᱚᱞ ᱟᱹᱧᱟ ᱥᱮ
ᱱᱤᱛᱚᱜ ᱤᱧᱟᱹᱜ ᱠᱟᱴᱤᱡ ᱪᱟᱨᱡ ᱪᱟᱵᱟᱜ ᱠᱟᱱ ᱛᱤᱧᱟᱹ᱾
ᱟᱪᱪᱷᱟ ᱴᱷᱤᱠ ᱜᱮᱭᱟ ᱦᱮᱸ ᱛᱚ ᱢᱟ ᱛᱟᱦᱚᱞᱮ ᱦᱮᱸ ᱛᱚ